ᱡᱚᱦᱟᱨ ᱜᱮ ᱡᱚᱦᱟᱨ ᱜᱮ। ᱪᱤᱠᱟᱹᱭ ᱫᱟᱵᱤᱱ?
ᱦᱩᱸᱻ ᱦᱚᱭᱛᱚ ᱫᱩᱲᱩᱵ ᱟᱠᱟᱱᱟ ᱞᱤᱧ, ᱱᱚᱣᱟ ᱮᱯ ᱠᱚᱨᱮ ᱜᱮᱞᱤᱧ ᱼᱼ ᱵᱚᱞᱚ ᱚᱰᱳᱠ ᱵᱟᱲᱟᱜ ᱠᱟᱱᱟ।
ᱛᱟᱦᱟᱞᱮ ᱚᱲᱟᱜ ᱟᱹᱞᱤᱧ ᱦᱚᱸ ᱱᱚᱜᱼᱚᱭ ᱨᱟᱥᱛᱟ ᱨᱮᱞᱤᱧ ᱫᱟᱬᱟ ᱵᱟᱲᱟᱭᱮᱫᱼᱟ।
ᱚ ᱦᱮᱸ ᱥᱤᱛᱩᱝ ᱵᱟᱭ ᱥᱤᱛᱩᱝ ᱟᱠᱟᱫᱟ?
ᱚᱦᱚᱸᱜ ᱵᱟᱝ ᱫᱟᱜ ᱛᱟᱦᱮᱸᱜ ᱟᱭ, ᱫᱟᱜ ᱦᱟᱹᱥᱩᱲ ᱠᱟᱛᱮᱫ ᱦᱚᱸᱜᱼᱚᱭ ᱨᱟᱥᱛᱟ ᱠᱚᱨᱮ ᱫᱟᱬᱟ ᱵᱟᱲᱟᱭ ᱼᱼ
ᱚ ᱦᱚᱸ ᱟᱞᱮ ᱥᱮᱱ ᱢᱟ ᱩᱰᱤ ᱛᱮᱫ ᱮ ᱥᱤᱛᱩᱝ ᱟᱠᱟᱜᱼᱟ।
ᱢᱮᱱᱛᱮ ᱟᱞᱮ ᱥᱮᱱ ᱫᱚ ᱟᱹᱰᱤ ᱡᱩᱨᱮ ᱥᱤᱛᱩᱝ ᱟᱠᱟᱜᱼᱟ।
ᱱᱮᱴᱣᱟᱨ ᱨᱮ ᱯᱨᱚᱵᱞᱮᱢᱮᱫ ᱛᱟᱵᱮᱱᱟ ᱡᱟᱹᱱᱤᱡ?
ᱦᱩᱸ ᱟᱞᱤᱧᱟᱜ ᱢᱟᱛᱚ ᱯᱩᱨᱟᱹ ᱧᱟᱢᱮᱫ ᱜᱮᱭᱟᱭ, ᱮᱱᱟᱝ ᱠᱷᱚᱱ ᱱᱚᱰᱮ ᱜᱮ ᱫᱩᱲᱩᱵ ᱠᱟ
ᱟᱞᱤᱧᱟᱜ ᱦᱚᱸᱭ ᱧᱟᱢᱫᱟᱭ ᱧᱟᱢᱫᱟ, ᱛᱟᱦᱚᱞᱮ ᱨᱚᱲ ᱠᱟᱹᱴᱤᱡ ᱯᱨᱚᱵᱞᱮᱢᱚᱜ ᱠᱟᱱᱟ। ᱚᱻ ᱛᱟᱦᱟᱞᱮ, ᱚᱱᱛᱮ ᱥᱤᱛᱩᱝ ᱠᱟᱫᱟᱭ ᱟᱹᱵᱤᱱ ᱥᱮᱫ?
ᱦᱩᱸ ᱥᱤᱛᱩᱝ ᱟᱠᱟᱜᱼᱟᱭ ᱱᱚᱛᱮ ᱫᱚ ᱱᱷᱟᱜ।
ᱚᱻ, ᱵᱟᱭ ᱫᱟᱜ ᱟᱠᱟᱫᱟ?
ᱫᱟᱜ ᱠᱚᱫᱚ ᱱᱷᱟᱜ ᱵᱟᱭ ᱫᱟᱜ ᱟᱠᱟᱜᱼᱟ, ᱫᱚᱢᱮ ᱩᱫᱽᱜᱟᱹᱨ ᱜᱮ ᱵᱩᱡᱷᱟᱹᱜ ᱠᱟᱱᱟ।
ᱜᱚᱨᱚᱢ ᱫᱚ ᱜᱟᱡᱮ ᱜᱚᱨᱚᱢ ᱟᱠᱟᱫᱟᱭ ᱱᱤᱭᱟᱹ ᱠᱚᱴᱟ ᱫᱤᱱ। ᱦᱮᱸᱥᱮ?
ᱦᱩᱸ ᱦᱩᱸ ᱾
ᱚᱲᱟᱜ ᱦᱚᱲ ᱠᱚᱠᱚ ᱪᱤᱠᱟᱹᱭᱮᱜᱼᱟ?
ᱚᱲᱟᱜ ᱦᱚᱲ ᱠᱚᱦᱚᱸ ᱚᱲᱟᱜ ᱠᱚᱨᱮ ᱜᱮ ᱢᱮᱱᱟᱜ ᱵᱟᱲᱟ ᱠᱚᱣᱟ। ᱱᱤᱛᱚᱜ ᱫᱚ ᱥᱟᱦᱟᱱ ᱠᱚᱜᱮ ᱥᱟᱢᱴᱟᱣ ᱵᱟᱲᱟ ᱦᱩᱭᱩᱜ ᱠᱟᱱᱟ।
ᱫᱟᱜ ᱫᱤᱱ ᱦᱚᱸᱛᱚ ᱱᱚᱜᱼᱚᱭ ᱥᱩᱨ ᱥᱮᱴᱮᱨ ᱩᱛᱟᱹᱨ ᱟᱠᱟᱱᱟ ᱱᱷᱟᱜ, ᱛᱤᱥ ᱠᱚᱨᱮ ᱠᱷᱚᱱ ᱪᱚ ᱱᱷᱟᱜ ᱱᱚᱝᱠᱟ ᱫᱟᱜ ᱟᱱᱷᱟᱜ ᱫᱟᱜ ᱨᱮᱜᱮ ᱱᱷᱟᱜ ᱫᱚᱦᱚᱭᱟ ᱱᱷᱟᱜ ᱮᱱᱠᱷᱟᱱ ᱥᱟᱦᱟᱱ ᱥᱟᱠᱟᱢ ᱠᱚ ᱡᱚᱜᱟᱲ ᱨᱮᱱᱟᱜ ᱟᱫᱚ ᱱᱷᱟᱜ ᱚᱠᱛᱚ ᱵᱟᱭ ᱧᱟᱢᱚᱜᱼᱟ। ᱚᱱᱟ ᱤᱭᱟᱹ ᱛᱮ ᱦᱟᱸᱜ ᱱᱤᱛᱚᱜ ᱨᱮᱜᱮ ᱡᱚᱜᱟᱲ ᱠᱟᱜ ᱦᱩᱭᱩᱜᱼᱟ ᱩᱢᱩᱞ ᱠᱟᱜ ᱦᱩᱭᱩᱜᱼᱟ ᱥᱟᱦᱟᱱ ᱠᱚ ᱯᱟᱲᱟᱜ ᱠᱟᱜ ᱦᱩᱭᱩᱜᱼᱟ ᱾
ᱟᱨ ᱦᱳᱲᱳ ᱠᱚᱢ ᱜᱤᱲᱤ ᱠᱮᱜᱼᱟ ᱥᱮ ᱵᱟᱝ?
ᱦᱩᱸ ᱦᱳᱲᱳ ᱠᱚᱫᱚ ᱜᱤᱰᱤ ᱦᱩᱭ ᱟᱠᱟᱱᱟ ᱚᱢᱚᱱ ᱵᱟᱲᱟᱜ ᱠᱟᱱᱟ ᱱᱷᱟᱜ ᱱᱤᱛᱚᱜ ᱫᱚ ᱱᱷᱟᱜ ᱾ ᱟᱨ ᱥᱟᱸᱜᱮ ᱦᱚᱲᱟᱜ ᱫᱚ ᱱᱷᱟᱜ ᱚᱢᱚᱱ ᱟᱠᱟᱱ ᱜᱮᱭᱟ ᱱᱷᱟᱜ ᱟᱹᱰᱤᱜᱟᱱ ᱧᱮᱞ ᱵᱟᱲᱟᱜ ᱠᱟᱱᱟ ᱾ ᱮᱱᱛᱮ ᱚᱱᱟ ᱠᱚᱫᱚ ᱨᱚᱦᱚᱭ ᱦᱚᱸ ᱜᱟᱱ ᱜᱚᱫᱚᱜᱼᱟ ᱱᱷᱟᱜ ᱡᱩᱫᱤ ᱫᱟᱜ ᱫᱟᱜ ᱡᱟᱹᱲᱤ ᱟᱬᱜᱚ ᱞᱮᱠᱷᱟᱱᱮ
ᱫᱟᱜ ᱞᱟᱜᱟᱣ ᱞᱮᱱᱠᱷᱟᱱ ᱛᱚ ᱨᱚᱦᱚᱭ ᱜᱟᱱᱚᱜᱼᱟ ᱵᱟᱝᱠᱷᱟᱱ ᱵᱟᱝ ᱜᱟᱱᱚᱜ ᱠᱟᱱᱟ ᱮᱠᱷᱚᱱ ᱫᱚ ᱵᱟᱝ?
ᱦᱩᱸ ᱦᱩᱸ ᱦᱩᱸ ᱾
ᱟᱹᱵᱤᱱᱟᱜ ᱛᱤᱱ ᱫᱤᱱ ᱦᱩᱭ ᱮᱱᱟ ᱟᱫᱚ ᱨᱚᱦᱚᱭ ᱠᱟᱛᱮᱫ?
ᱦᱮᱸ ᱟᱹᱞᱤᱧᱟᱜ ᱫᱚ ᱦᱩᱭ ᱠᱟᱱᱟ ᱱᱷᱟᱜ ᱢᱚᱬᱮ ᱛᱩᱨᱩᱭ ᱫᱤᱱ ᱜᱮ
ᱢᱚᱬᱮ ᱛᱩᱨᱩᱭ ᱫᱤᱱ ᱦᱩᱭ ᱠᱟᱱ ᱛᱟᱵᱮᱱᱟ ᱾
ᱦᱳᱭ ᱦᱳᱭ ᱾
ᱛᱟᱦᱚᱞᱮ ᱫᱟᱜ ᱟᱠᱟᱫ ᱠᱷᱟᱱᱮ ᱵᱟᱭ ᱱᱚᱥᱴᱚ ᱟᱠᱟᱫ ᱛᱟᱹᱵᱤᱱᱟ ᱟᱹᱵᱤᱱᱟᱜ ᱫᱚ ᱱᱟᱯᱟᱭ ᱛᱮᱜᱮ ᱦᱩᱭᱩᱜ ᱠᱟᱱᱟ ᱾
ᱦᱩᱸᱻ
ᱛᱟᱦᱚᱞᱮ ᱥᱤ ᱦᱚᱪᱚ ᱠᱟᱫᱟ ᱵᱤᱱ ᱥᱮ ᱵᱟᱝ ᱟᱨᱦᱚᱸ ᱚᱱᱱᱚ ᱵᱟᱹᱫᱽ ᱠᱚ?
ᱦᱮᱸ ᱥᱤ ᱦᱚᱪᱚ ᱠᱟᱜᱼᱟ ᱞᱤᱧ ᱱᱮᱛᱟᱨ ᱢᱟ ᱱᱷᱟᱜ ᱱᱚᱛᱮ ᱟᱞᱮ ᱥᱮᱱ ᱫᱚ ᱵᱮᱥᱤ ᱱᱷᱟᱜ ᱱᱟᱦᱮᱞ ᱠᱚᱫᱚ ᱱᱷᱟᱜ ᱵᱟᱝᱠᱚ ᱡᱚᱲᱟᱣᱮᱫᱼᱟ ᱰᱟᱝᱨᱤ ᱠᱟᱰᱟ ᱠᱚ ᱩᱱᱟᱹᱜ ᱵᱟᱠᱚ ᱟᱹᱥᱩᱞ ᱟᱠᱟᱫ ᱠᱚᱣᱟ ᱮᱻ ᱴᱮᱠᱴᱟᱨ ᱠᱚᱜᱮ ᱢᱮᱱᱟᱜᱼᱟ ᱴᱮᱠᱴᱟᱨ ᱛᱮᱜᱮ ᱱᱷᱟᱜ ᱥᱤ ᱦᱚᱪᱚ ᱟᱠᱟᱜᱼᱟ ᱾
ᱦᱳᱭ ᱴᱨᱟᱠᱴᱚᱨ ᱜᱮ ᱟᱫᱚ ᱱᱤᱛᱚ ᱱᱮᱛᱟᱨ ᱫᱚ ᱱᱮᱛᱟᱨ ᱫᱚ ᱟᱯᱮ ᱚᱱ ᱟᱹᱵᱤᱱᱟᱜ ᱚᱱᱛᱮ ᱤᱭᱟᱹ ᱚᱱᱟ ᱪᱮᱫ ᱠᱚ ᱞᱟᱹᱭᱟ ᱯᱟᱨᱴᱤᱞᱟᱨ ᱠᱚ ᱵᱟᱠᱚ ᱤᱭᱟᱹ ᱮᱫᱟ
ᱦᱩᱸ ᱪᱮᱫ ᱵᱤᱱ ᱞᱟᱹᱭ ᱠᱮᱜᱼᱟ ᱫᱚᱦᱲᱟ ᱵᱮᱱ ᱞᱟᱹᱭᱟ ᱾
ᱯᱟᱴᱴᱤᱞᱟᱨ ᱠᱚ ᱵᱟᱠᱚ ᱤᱫᱤᱭᱮᱫᱟ ᱥᱤᱭᱚᱜ ᱞᱟᱹᱜᱤᱫ ᱾
ᱦᱩᱸ ᱱᱚᱣᱟ ᱫᱚ ᱱᱷᱟᱜ ᱟᱹᱞᱤᱧ ᱩᱸᱻ ᱵᱟᱹᱞᱤᱧ ᱧᱮᱞ ᱵᱟᱲᱟ ᱦᱟᱠᱟᱜ-ᱟ ᱚᱠᱟᱞᱮᱠᱟᱱᱟᱜ ᱠᱟᱱᱟ ᱱᱷᱟᱜ ᱾ ᱱᱚᱛᱮ ᱫᱚ ᱵᱟᱠᱚ ᱟᱹᱜᱩ ᱣᱟᱠᱟᱜ-ᱟ ᱾ ᱮᱱᱛᱮ ᱟᱞᱮ ᱥᱮᱱ ᱫᱚ ᱱᱟᱦᱟᱜ ᱩᱱᱟᱹᱜ ᱥᱮᱬᱟ ᱥᱮᱬᱟ ᱵᱟᱹᱫᱽ ᱠᱚ ᱵᱟᱝ ᱱᱟᱦᱟᱜ ᱚᱱᱠᱟᱱ ᱥᱮᱬᱟ ᱪᱟᱹᱥᱤ ᱠᱚ ᱵᱟᱹᱱᱩᱜ ᱠᱚᱣᱟ ᱛᱚ, ᱮᱱᱠᱷᱟᱱ ᱚᱱᱠᱟᱱᱟᱜ ᱥᱟᱢ ᱤᱭᱟᱹ ᱠᱚᱫᱚ ᱢᱮᱥᱤᱱ ᱠᱚᱫᱚ ᱵᱟᱠᱚ ᱦᱟᱛᱟᱣᱟ᱾
ᱴᱟᱠᱴᱟᱨ ᱟᱨ ᱰᱟᱹᱝᱨᱤ ᱱᱟᱦᱮᱞ ᱛᱮᱜᱮ ᱥᱤᱭᱳᱜ ᱠᱟᱱᱟ᱾
ᱦᱩᱸ ᱦᱚᱯᱚᱱ ᱪᱟᱹᱥᱤ ᱠᱚᱫᱚ ᱱᱟᱦᱟᱜ ᱴᱟᱠ ᱤᱭᱟᱹᱻ ᱤᱭᱟᱹ ᱱᱟᱦᱮᱞ ᱛᱮᱜᱮ ᱠᱚ ᱥᱤᱭᱮᱜᱼᱟ᱾ ᱟᱨ ᱤᱱᱟᱹ ᱠᱷᱚᱱᱟᱜ ᱡᱟᱦᱟᱸᱭᱟᱜ ᱴᱟᱠᱟ ᱯᱩᱭᱥᱟ ᱢᱮᱱᱟᱜᱼᱟ, ᱩᱱᱠᱩ ᱫᱚ ᱱᱟᱦᱟᱜ ᱴᱮᱠᱴᱟᱨ ᱵᱷᱟᱲᱟ ᱠᱟᱛᱮᱫ ᱱᱟᱦᱟᱜ ᱠᱚ ᱥᱤ ᱦᱚᱪᱚᱭᱮᱫᱼᱟ᱾
ᱦᱤᱸᱛᱳᱜ ᱫᱚ
ᱚᱱᱛᱮ ᱛᱟᱦᱚᱞᱮ ᱟᱯᱮ ᱥᱮᱱ ᱫᱚ ᱛᱚᱞᱟ ᱠᱚᱫᱚ ᱦᱟᱨᱟ ᱵᱟᱲᱟᱣ ᱠᱟᱱᱟ?
ᱦᱚᱲᱟᱜ ᱦᱟᱨᱟᱣ ᱠᱟᱱᱟ, ᱟᱹᱞᱤᱧ ᱞᱤᱧ ᱜᱤᱲᱤᱭ ᱠᱟᱫᱟ ᱟᱹᱞᱤᱧᱟᱜ ᱫᱚ ᱵᱟᱝᱟ᱾ ᱟᱹᱣᱨᱤᱭᱟᱜ-ᱟ ᱮᱠᱷᱳᱱᱳ᱾
ᱦᱩᱸ ᱮᱱᱛᱮᱫ ᱦᱚᱲ ᱠᱚᱣᱟᱜ ᱫᱚ ᱤᱱᱠᱟᱹ ᱦᱟᱨᱟ ᱟᱠᱟᱱ ᱜᱮᱭᱟ ᱦᱟᱸᱜ᱾
ᱦᱮᱸ ᱟᱹᱞᱤᱧ ᱞᱤᱧ ᱜᱤᱲᱤᱭ ᱠᱟᱫᱟ ᱮᱠᱷᱚᱱᱳ ᱟᱣᱨᱤᱭᱟᱜ-ᱟ, ᱟᱹᱞᱤᱧᱟᱜ ᱫᱚ᱾
ᱟᱪᱪᱷᱟ ᱟᱯᱮ ᱥᱮᱱ ᱫᱚ
ᱟᱯᱮ ᱥᱮᱱ ᱫᱚᱻ ᱵᱚᱪᱷᱚᱨ ᱨᱮ ᱛᱤᱱᱟᱹᱜ ᱫᱟᱱ ᱠᱚ ᱦᱳ ᱠᱚᱫᱚ ᱠᱚ ᱪᱟᱥᱟ ᱥᱮ ᱟᱨ ᱟᱵᱟᱫᱽ ᱠᱚ ᱪᱮᱫ ᱠᱚᱠᱚ ᱪᱟᱥ ᱜᱮᱭᱟ?
ᱟᱹᱞᱤᱧ ᱥᱮᱫ ᱫᱚ ᱵᱚᱪᱷᱚᱨ ᱨᱮ ᱢᱤᱫ ᱫᱷᱟᱣ ᱠᱟᱛᱮᱜ ᱜᱮ ᱦᱳᱭᱳᱜᱼᱟ, ᱫᱤᱱ ᱜᱮ ᱱᱚᱣᱟ ᱤᱭᱟᱹ ᱫᱤᱱ ᱫᱚ ᱵᱟᱭ ᱦᱳᱭᱳᱜ ᱛᱟᱦᱮᱱᱟ᱾
ᱦᱩᱸ ᱮᱸᱻᱫ ᱟ ᱛᱚ ᱥᱚᱵᱽᱡᱤ ᱠᱚᱫᱚ ᱠᱚ ᱟᱯᱮ ᱫᱚ ᱚᱠᱟ ᱨᱮᱯᱮ ᱧᱟᱢᱟ ᱵᱟᱡᱟᱨ ᱨᱮ ᱥᱮ ᱢᱮ ᱟᱹᱛᱩ ᱫᱤᱥᱚᱢ ᱠᱚᱨᱮᱫ?
ᱵᱟᱡᱟᱨ ᱨᱮᱞᱮ ᱧᱟᱢ ᱠᱮᱭᱟ, ᱟᱫᱚ ᱱᱮᱛᱟᱨ ᱫᱚ ᱤᱭᱟᱹ ᱠᱟᱫᱟᱞᱮ ᱛᱚ ᱟᱛᱳ ᱟᱛᱳ ᱟᱛᱳ ᱢᱟᱱᱮ ᱡᱮ ᱡᱟᱨ ᱠᱚ ᱪᱟᱥ ᱫᱟ ᱡᱮ ᱡᱟᱨ ᱠᱚ ᱪᱟᱥ ᱠᱟᱱᱟ ᱚᱱᱟ ᱛᱮᱜᱮ ᱡᱚᱢ ᱦᱩᱭᱩᱜ ᱠᱟᱱᱟ᱾ ᱠᱤᱪᱷᱩ ᱪᱷᱳᱴᱳ ᱵᱟᱡᱟᱨ ᱥᱮᱡ
ᱦᱩᱸ ᱦᱩᱸ᱾
ᱱᱮᱛᱟᱨ ᱫᱚ ᱚᱝᱠᱟ ᱜᱮ᱾ ᱢᱟᱬᱟᱝ ᱫᱚ ᱦᱟᱛᱟᱣ ᱠᱟᱛᱮᱫ ᱜᱮ ᱡᱚᱢ ᱦᱳᱭ ᱠᱚᱜᱼᱟ, ᱱᱮᱛᱟᱨ ᱫᱚ ᱟᱫᱚ ᱡᱮᱡᱟᱨ ᱠᱚ ᱪᱟᱥ ᱫᱟ ᱛᱚ᱾
ᱦᱩᱸ ᱦᱩᱸ᱾
ᱚᱱᱟ ᱠᱷᱟᱹᱛᱤᱨ ᱵᱟᱝ ᱧᱟᱢᱚᱜ ᱠᱟᱱᱟ, ᱚᱱᱠᱟ ᱵᱟᱝ ᱤᱭᱟᱹᱜ ᱠᱟᱱᱟ᱾
ᱮᱱᱛᱮ ᱟᱯᱮ ᱥᱮᱱ ᱢᱚᱱᱮ ᱦᱚᱭ ᱚᱠᱟ ᱞᱮᱠᱟᱱ ᱡᱟᱭᱜᱟ ᱠᱟᱱᱟ ᱵᱩᱨᱩ ᱥᱮ ᱵᱤᱨ ᱫᱤᱥᱚᱢ?
ᱵᱟᱝᱟ ᱟᱹᱞᱤᱧ ᱥᱮᱫ ᱫᱚ ᱵᱤᱨ ᱫᱤᱥᱚᱢ ᱜᱮ᱾
ᱚ ᱵᱩᱨᱩ ᱠᱚᱫᱚ ᱚᱝᱠᱟ ᱫᱚ ᱵᱟᱹᱱᱩᱜ ᱟᱱᱟᱜ ᱵᱟ᱾
ᱵᱟᱝ ᱜᱮ ᱵᱟᱹᱱᱩᱜᱼᱟ ᱟᱫᱚ᱾
ᱩᱸ᱾ ᱦᱚᱭᱛᱚ ᱚᱱᱟ ᱵᱤᱨ ᱠᱚᱨᱮ ᱫᱚ ᱱᱟᱦᱟᱜ ᱪᱮᱫ ᱪᱮᱫ ᱫᱟᱨᱮ ᱠᱚ ᱢᱮᱱᱟᱜᱼᱟ? ᱫᱷᱤᱨᱤ ᱠᱚ ᱥᱮ ᱪᱤᱞᱤ ᱠᱚ ᱤᱭᱟᱹ ᱠᱚ ᱢᱮᱱᱟᱜ ᱠᱚᱣᱟ ᱡᱟᱱᱣᱟᱨ ᱠᱩᱞ, ᱵᱟᱱᱟ ᱠᱚ?
ᱵᱟᱝᱟ ᱟᱞᱮ ᱟᱹᱞᱤᱧᱟᱜ ᱱᱚᱛᱮ ᱫᱚ ᱫᱟᱨᱮ ᱠᱚᱫᱚ ᱢᱮᱱᱟᱜ ᱟᱠᱟᱫᱟ, ᱠᱤᱱᱛᱩ ᱫᱷᱤᱨᱤ ᱠᱚᱫᱚ ᱩᱱᱟᱹᱜ ᱫᱚ ᱵᱟᱝᱟ ᱠᱚᱢ ᱜᱮᱭᱟ᱾ ᱢᱮᱱᱟᱜ ᱨᱮᱦᱚᱸ ᱪᱷᱳᱴᱳ ᱪᱷᱳᱴᱳ ᱫᱷᱤᱨᱤ ᱠᱚ ᱢᱮᱱᱟᱜᱼᱟ, ᱟᱨ ᱪᱩᱠ ᱠᱩᱞ ᱵᱟᱱᱟ ᱦᱤᱥᱟᱹᱵ ᱛᱮᱫᱚ ᱵᱟᱹᱱᱩᱜ ᱠᱚᱣᱟ, ᱩᱱᱠᱩ ᱵᱤᱨ ᱨᱮᱱ ᱥᱩᱠᱨᱤ ᱟᱨ ᱡᱟᱦᱟᱸ ᱢᱮᱱᱟᱜ ᱠᱚᱣᱟ ᱡᱟᱛᱤᱭᱚ ᱤᱭᱟᱹ ᱠᱤᱪᱷᱩ ᱠᱚ ᱦᱤᱡᱩᱜ ᱜᱮᱭᱟ ᱦᱟᱹᱛᱤ ᱠᱚ,
ᱦᱩᱸ ᱦᱩᱸ
ᱛᱟᱨᱯᱚᱨᱮ ᱱᱩᱠᱩ ᱦᱟᱰᱜᱟᱨ, ᱛᱚᱭᱳ ᱩᱱᱠᱩ ᱠᱚᱜᱮ ᱟᱫᱚ ᱫᱮᱥᱤ ᱩᱱᱠᱩ ᱠᱷᱟᱛᱟᱨᱱᱟᱠ ᱵᱚᱞᱛᱮ ᱤᱭᱟᱹ ᱡᱤᱱᱤᱥ ᱠᱚ ᱜᱚᱜᱚᱡ ᱡᱚᱱᱛᱩ ᱫᱚ ᱵᱟᱹᱱᱩᱜ ᱠᱚᱣᱟ᱾
ᱩᱸ ᱟᱪᱪᱷᱟ ᱛᱚ ᱩᱝᱠᱩ ᱛᱩᱭᱩ ᱠᱚᱵᱤᱱ ᱥᱩᱠᱨᱤ ᱠᱚᱵᱮᱱ ᱞᱟᱹᱭ ᱠᱮᱫ ᱠᱚᱫᱚ ᱩᱱᱠᱩ ᱠᱚᱫᱚᱯᱮ ᱜᱚᱡ ᱵᱟᱲᱟ ᱠᱚᱣᱟ ᱥᱮ ᱵᱟᱝ?
ᱜᱚᱡ ᱜᱩᱡᱩᱜ ᱢᱟᱛᱚ ᱥᱩᱠᱨᱤ ᱜᱚᱡ ᱜᱮ ᱥᱮᱸᱫᱽᱨᱟ ᱪᱟᱞᱟᱜ ᱦᱳᱭᱳᱜᱼᱟ᱾ ᱟᱫᱚ ᱚᱱᱱᱚ ᱠᱤᱪᱷᱩ ᱡᱚᱱᱛᱩ ᱫᱚ ᱵᱟᱝᱟ ᱾
ᱩᱸ ᱟᱫᱚ ᱚᱱᱟ ᱫᱚ ᱦᱟᱸᱜ ᱮᱴᱟᱜ ᱡᱟᱱᱣᱟᱨ ᱠᱚᱫᱚ ᱥᱚᱨᱠᱟᱨ ᱯᱟᱦᱴᱟ ᱥᱮᱫ ᱠᱷᱚᱱᱟᱜ ᱢᱟᱱᱟ ᱠᱚ ᱫᱚᱦᱚ ᱟᱠᱟᱫ ᱥᱮ ᱱᱟᱜ ᱠᱟᱱᱟ ᱩᱱᱠᱩ ᱮᱴᱟᱜ ᱠᱚᱫᱚ ᱱᱟᱦᱟᱜ ᱵᱟᱯᱮ ᱜᱚᱡ ᱠᱚᱣᱟ
ᱵᱟᱝ ᱥᱚᱨᱠᱟᱨ ᱠᱷᱚᱱ ᱫᱚ ᱢᱟᱱᱟ ᱫᱚ ᱢᱮᱱᱟᱜ ᱟᱠᱟᱫᱟ ᱩᱱᱠᱩ ᱩᱱᱟᱹᱜ ᱫᱚ ᱜᱚᱡ ᱵᱟᱝᱟ, ᱠᱤᱱᱛᱩ ᱛᱟᱨᱮ ᱢᱚᱫᱽᱫᱷᱮ ᱟᱞᱮ ᱦᱚᱸ ᱵᱟᱝ ᱩᱱᱠᱩ ᱫᱚ ᱵᱟᱞᱮ ᱜᱚᱡᱮᱜ ᱠᱚᱣᱟ᱾ ᱩᱱᱠᱩ ᱜᱚᱡ ᱫᱚ ᱢᱟᱱᱮ ᱵᱟᱞᱮ ᱪᱟᱞᱟᱜ ᱜᱮᱭᱟ ᱩᱱᱠᱩ ᱜᱚᱡ ᱫᱚ ᱤᱭᱟᱹ ᱜᱮᱭᱟ ᱠᱩᱞᱟᱹᱭ ᱠᱚᱞᱮ ᱜᱚᱡ ᱵᱟᱲᱟ ᱠᱚᱣᱟ᱾
ᱱᱮᱛᱚᱡ ᱛᱚ ᱢᱟᱨᱟᱜ ᱠᱚᱫᱚ ᱢᱮᱱᱟᱜ ᱠᱚᱣᱟ ᱥᱮ ᱵᱟᱝᱟ?
ᱵᱟᱝᱟ ᱢᱟᱨᱟᱜ ᱠᱚᱫᱚ ᱟᱞᱮ ᱥᱮᱫ ᱵᱟᱹᱱᱩᱜ ᱠᱚᱣᱟ ᱟᱸᱡᱚᱢ ᱵᱟᱲᱟ ᱠᱟᱫᱟᱞᱤᱧ ᱥᱟᱺᱜᱤᱧ ᱠᱚᱨᱮᱫ ᱢᱮᱱᱟᱜ ᱠᱚᱣᱟ ᱠᱤᱱᱛᱩ ᱟᱹᱞᱤᱧ ᱱᱚᱣᱟ ᱫᱷᱟᱨᱮ ᱫᱚ ᱵᱟᱹᱱᱩᱜ ᱠᱟᱫ ᱠᱚᱣᱟ᱾
ᱛᱮ ᱟᱞᱮ ᱥᱮᱱ ᱫᱚ ᱢᱟᱨᱟᱜ ᱠᱚᱦᱚᱸ ᱢᱮᱱᱟᱜ ᱠᱚᱜᱮᱭᱟ ᱾
ᱟᱹᱭᱩᱵ ᱟᱠᱟᱱ ᱠᱷᱟᱱ ᱜᱮ ᱠᱚ ᱨᱟᱜᱟ ᱥᱮᱛᱟᱜ ᱠᱚᱦᱚᱸ ᱠᱚ ᱨᱟᱜᱽ ᱜᱮᱭᱟ ᱥᱮᱛᱟᱜ ᱦᱚᱸ, ᱵᱷᱳᱨ ᱛᱮᱠᱚ ᱨᱟᱜᱟ ᱟᱨ ᱟᱹᱭᱩᱵ ᱵᱮᱲᱟ᱾ ᱪᱟᱸᱫᱚ ᱰᱩᱵᱩᱡᱚᱜ ᱰᱩᱵᱩᱡᱚᱜ ᱯᱩᱨᱟᱹ ᱠᱚ ᱨᱟᱜᱟ,
ᱟᱨ ᱦᱟᱹᱛᱤ ᱠᱚᱦᱚᱸ ᱢᱮᱱᱟᱜ ᱠᱚᱣᱟ ᱦᱟᱹᱛᱤ ᱠᱚ ᱱᱮᱛᱟᱨ ᱫᱤᱱ ᱫᱚ ᱟᱹᱰᱤ ᱡᱳᱨ ᱱᱟᱸᱜ ᱠᱚ ᱦᱚᱨᱚ ᱵᱚᱨᱚᱜ ᱟᱞᱮ ᱠᱷᱟᱱᱴᱟᱲ ᱡᱚᱢ ᱠᱚ ᱟᱹᱰᱤ ᱡᱳᱨ ᱠᱚ ᱠᱚ ᱦᱤᱡᱩᱜ ᱠᱟᱱᱟ ᱾
ᱟᱹᱭᱩᱵ ᱟᱠᱟᱱ ᱥᱮᱠᱚ ᱟᱬᱜᱚ ᱦᱤᱡᱩᱜᱼᱟ, ᱟᱫᱚᱞᱮ ᱞᱟᱜᱟ ᱠᱚᱣᱟ ᱟᱞᱮ ᱦᱚᱸ᱾ ᱥᱮᱸᱜᱮᱞ ᱟᱛᱮᱫ ᱟᱪᱪᱷᱟ ᱚᱱᱛᱮ ᱟᱯᱮ ᱥᱮᱱ ᱫᱚ
ᱦᱩᱲᱩ ᱠᱚᱫᱚ ᱪᱮᱫ ᱛᱮᱠᱚ ᱜᱟᱹᱲᱤᱭᱟ ᱴᱮᱠᱴᱟᱨ ᱛᱮᱥᱮ ᱰᱟᱝᱨᱟ ᱜᱟᱹᱰᱤ ᱠᱟᱛᱮᱫ ᱜᱮ?
ᱚᱠᱟ ᱠᱚᱨᱮ
ᱮᱱᱛᱮ ᱚᱱᱟ ᱟᱯᱮ ᱟᱹᱛᱩ ᱠᱚᱨᱮ?
ᱟᱞᱮ ᱟᱹᱛᱩ ᱠᱚᱨᱮᱫ ᱫᱚ ᱤᱭᱟᱹ ᱞᱟᱦᱟᱛᱮ ᱢᱟ ᱞᱟᱦᱟ ᱛᱮᱠᱚ ᱜᱮᱢᱮᱨ ᱠᱮᱜᱼᱟ ᱦᱚᱲ ᱦᱚᱲ ᱦᱚᱲ ᱫᱤᱭᱟᱹ ᱱᱮᱛᱟᱨ ᱫᱚ ᱡᱟᱹᱯᱩᱫ ᱯᱩᱫ ᱞᱮᱠᱷᱟᱱᱮ ᱤᱭᱟᱹᱛᱮ ᱱᱚᱣᱟ ᱴᱟᱠᱴᱟᱨ ᱛᱮᱠᱚ ᱥᱤᱭᱳᱜ ᱤᱭᱟᱹ ᱤᱭᱟᱹ ᱤᱨ ᱦᱚᱪᱚᱭᱮᱫᱼᱟ ᱾ ᱢᱟᱲᱟᱝ ᱫᱚ ᱤᱭᱟᱹ ᱛᱮᱜᱮ ᱛᱟᱦᱮᱸ ᱠᱟᱱᱟ ᱜᱟᱹᱲᱤ ᱛᱮ᱾ ᱢᱟᱲᱟᱝ ᱫᱚ ᱤᱭᱟᱹᱛᱮ ᱱᱮᱛᱟᱨ ᱫᱚ ᱜᱟᱹᱲᱤ ᱛᱮᱠᱚ ᱤᱨ ᱦᱚᱪᱚᱭᱮᱫᱟ ᱡᱟᱹᱯᱩᱫ ᱞᱮᱠᱷᱟᱱ ᱜᱮ ᱜᱟᱹᱲᱤ ᱛᱮ ᱟᱨ ᱵᱟᱝᱠᱷᱟᱱ ᱛᱤᱭᱟᱹ ᱥᱤᱛᱤ ᱨᱮᱜᱮ ᱚᱠᱚᱭ
ᱟᱪᱪᱷᱟ ᱛᱟᱦᱚᱞᱮ ᱠᱷᱟᱱ ᱚᱱᱟ ᱡᱮ ᱦᱩᱲᱩ ᱠᱚ ᱫᱟᱞ ᱠᱟᱛᱮᱫ ᱫᱟᱞ ᱫᱚ ᱱᱟᱦᱟᱜ ᱪᱮᱫ ᱛᱮᱯᱮ ᱫᱟᱞ ᱦᱚᱪᱚᱭᱟ ᱚᱱᱟ ᱢᱮᱥᱤ ᱤᱱ ᱛᱮ ᱥᱮ ᱴᱮᱠᱴᱟᱨ ᱨᱮᱱᱟᱜ ᱚᱱᱟ ᱚᱱᱟ ᱯᱤᱥᱟᱹᱣ ᱢᱮᱥᱤᱱ?
ᱦᱳᱲᱳ ᱫᱟᱞ ᱢᱮᱥᱤᱱ ᱛᱮ ᱾ ᱴᱨᱟᱠᱴᱟᱨ ᱛᱮᱫᱚ ᱵᱟᱝ? ᱦᱳᱭ ᱞᱮᱵᱮᱫ ᱵᱟᱞᱟ ᱢᱚᱴᱚᱨ ᱵᱟᱞᱟ ᱢᱮᱱᱟᱜᱼᱟ ᱾
ᱦᱩᱸ ᱾ ᱦᱳᱭᱛᱚ ᱟᱨ ᱤᱱᱟᱹ ᱯᱚᱨᱮ ᱟᱯᱮ ᱫᱚ ᱵᱟᱸᱫᱮᱭᱟᱯᱮ ᱥᱮ ᱰᱮᱞᱤ ᱵᱷᱚᱨᱟ ᱨᱮᱯᱮ ᱥᱟᱢᱵᱟᱣᱮᱫᱼᱟ?
ᱵᱟᱝ ᱦᱮᱸ ᱰᱮᱞᱤᱵᱷᱟᱨᱟ ᱨᱮ ᱫᱚ ᱵᱟᱝ ᱮᱢᱱᱤ ᱜᱮ ᱛᱟᱦᱮᱱ ᱠᱟᱱᱟ ᱚᱲᱟᱜ ᱨᱮ ᱾ ᱟᱹᱵᱤᱱ ᱥᱮᱫ ᱫᱚ ᱪᱮᱫ ᱛᱮᱠᱚ ᱠᱚᱨᱟ ᱟᱹᱵᱤᱱ ᱥᱮᱫ ᱫᱚ ᱪᱮᱫ ᱛᱮᱠᱚ ᱤᱨ ᱚᱪᱚᱭᱟ?
ᱟᱞᱮ ᱥᱮᱱ ᱫᱚ ᱦᱚᱲ ᱛᱮᱜᱮ ᱱᱟᱦᱟᱜ ᱠᱚ ᱤᱨ ᱦᱚᱪᱚᱭᱟᱠᱚ ᱦᱚᱲ ᱛᱮᱜᱮ ᱠᱚ ᱫᱟᱞᱟ ᱚᱱᱟ ᱢᱮᱥ ᱤᱱ ᱞᱮᱵᱮᱫ ᱢᱮᱥᱤᱱ ᱢᱚᱴᱚᱨ ᱢᱮᱥᱤᱱ ᱾
ᱛᱟᱨᱯᱚᱨ ᱛᱮ ᱱᱮᱛᱟᱨ ᱢ ᱢᱟ ᱵᱟᱸᱫᱤ ᱠᱚᱢᱟ ᱪᱟᱵᱟᱭᱮᱱᱟ ᱱᱮᱛᱟᱨ ᱫᱚ ᱟᱫᱚ ᱰᱤᱞᱤ ᱵᱷᱚᱨᱟ ᱨᱮᱜᱮ ᱥᱚᱸᱜᱮ ᱠᱚ ᱥᱟᱸᱵᱟᱣ ᱜᱚᱫᱟ ᱾
ᱚ ᱾ ᱟᱹᱞᱤᱧ ᱥᱮᱫ ᱦᱚᱸ ᱚᱱᱠᱟᱜᱮ ᱦᱩᱭ ᱫᱚ ᱦᱩᱭ ᱠᱚᱜᱼᱟ ᱢᱟᱲᱟᱝ ᱫᱚ, ᱱᱮᱛᱟᱨ ᱫᱚ ᱟᱫᱚ ᱢᱤᱫ ᱡᱮᱨᱚᱠᱚᱢ ᱡᱟᱭᱜᱟ ᱨᱮᱠᱚ ᱡᱮᱡᱟᱨ ᱠᱚ ᱫᱚᱦᱚᱭᱮᱫ ᱛᱟᱠᱚᱣᱟ ᱾
ᱦᱩᱸ ᱦᱩᱸ ᱾ ᱦᱳᱭ ᱮᱱᱛᱮ ᱟᱯᱮ ᱥᱮᱱ ᱫᱚ ᱱᱟᱜ ᱦᱩᱲᱩ ᱠᱚᱫᱚ ᱪᱮᱫ ᱠᱟ ᱫᱟᱢ ᱠᱚ ᱱᱮᱛᱟᱨ ᱫᱚ ᱱᱟᱸᱜ?
ᱱᱮᱛᱟᱨ ᱫᱚ ᱫᱟᱢ ᱛᱟᱦᱮᱸ ᱢᱮᱱᱟᱜ ᱟᱠᱟᱫᱟ ᱪᱚᱵᱵᱤᱥ ᱥᱚ ᱢᱮᱱᱟᱜ ᱟᱠᱟᱫᱟ ᱾ ᱥᱮ ᱨᱚᱠᱚᱢ ᱦᱳᱲᱳ ᱥᱚᱨᱱᱚᱣᱟᱜ ᱢᱮᱱᱟᱜ ᱟᱠᱟᱫᱟ ᱪᱚᱵᱵᱤᱥ ᱥᱚ ᱜᱩᱰᱨᱟᱹᱣᱟᱜ ᱫᱚ ᱚᱠᱟ ᱞᱮᱠᱟ ᱾ ᱟᱞᱮ ᱱᱚᱛᱮ ᱫᱚ ᱵᱟᱨ ᱨᱚᱠᱚᱢ ᱜᱮ ᱵᱤᱥᱤ ᱪᱟᱥ ᱦᱩᱭᱩᱜᱼᱟ ᱥᱚᱨᱱᱚ ᱟᱨ ᱜᱩᱰ ᱜᱩᱰᱨᱟᱹ ᱜᱮ ᱾ ᱟᱹᱵᱤᱱᱟᱜ ᱚᱱᱛᱮ ᱫᱚ?
ᱟᱞᱮ ᱥᱮᱱ ᱫᱚ ᱱᱟᱦᱟᱜ ᱚᱱᱠᱟ ᱟᱞᱮ ᱢᱟᱛᱚ ᱰᱷᱮᱨ ᱰᱷᱮᱨ ᱢᱟ ᱵᱟᱞᱮ ᱟᱠᱷᱨᱤᱧ ᱵᱟᱲᱟᱭᱟ ᱟᱞᱮ ᱫᱚ ᱤᱱᱟᱹ ᱠᱚᱢ ᱠᱚᱢᱞᱮ ᱟᱠᱷᱨᱤᱧᱟ ᱡᱟ ᱚᱲᱟᱜ ᱠᱚᱨᱮᱱᱟᱜ ᱠᱷᱚᱨᱪᱟ ᱵᱟᱲᱟ ᱞᱟᱹᱜᱤᱫ ᱾ ᱤᱱᱟᱹ ᱵᱤᱥ ᱴᱟᱠᱟ ᱚᱠᱟ ᱡᱚᱠᱷᱚᱱ ᱛᱚ ᱠᱚᱢ ᱜᱚᱫᱚᱜᱼᱟ ᱥᱟᱛᱨᱚ ᱴᱟᱠᱟ ᱾ ᱠᱤᱞᱳ ᱛᱮᱜᱮ ᱠᱚ ᱟᱹᱠᱷᱨᱤᱧᱟ ᱟᱫᱚ
ᱴᱚᱞ ᱠᱤᱞᱳ ᱫᱚ ᱩᱱᱟᱹᱜ ᱵᱟᱞᱮ ᱥᱟᱵᱟ ᱠᱚᱱᱴᱳᱞ ᱛᱮᱜᱮ ᱜᱮᱞᱮ ᱠᱚᱨᱟᱣᱟ ᱥᱟᱵ
ᱦᱮᱸ ᱾ ᱟᱫᱚ ᱚᱠᱟ ᱡᱚᱦᱚᱱ ᱪᱚ ᱱᱟᱦᱟᱜ ᱚᱠᱚᱭ ᱦᱚᱲᱟᱜ ᱫᱚ ᱱᱟᱜ ᱰᱷᱮᱹᱨ ᱦᱩᱭᱠᱚᱜᱼᱟ ᱛᱟᱞᱦᱮ ᱩᱱᱤ ᱫᱚ ᱚᱲᱟᱜ ᱨᱮᱜᱮ ᱦᱟᱸᱜ ᱜᱟᱹᱰᱤ ᱵᱟᱞᱟ ᱠᱚ ᱦᱤᱡᱩᱜ ᱠᱷᱟᱱ ᱫᱚ ᱟᱫᱚ ᱩᱱᱤ ᱫᱚ ᱛᱮᱜᱮ ᱟᱹᱠᱷᱨᱤᱧᱟ ᱾
ᱟᱹᱞᱤᱧ ᱴᱷᱮᱡ ᱫᱚ ᱟᱫᱚ ᱵᱟᱞᱤᱧ ᱧᱮᱞᱮᱫᱼᱟ ᱛᱚ ᱾
ᱟᱹᱞᱤᱧ ᱥᱮᱫ ᱫᱚ ᱢᱟᱱᱮ ᱡᱟᱦᱟᱸ ᱢᱤᱫᱴᱮᱱ ᱢᱮᱱᱟᱜᱼᱟ ᱠᱤᱞᱳ ᱛᱚ ᱚᱱᱠᱟ ᱫᱚ ᱵᱟᱠᱚ ᱟᱹᱷᱨᱤᱧ ᱛᱟᱞᱮᱭᱟ ᱠᱩᱭᱱᱴᱟᱞ ᱜᱮ ᱱᱚᱛᱮ ᱫᱚᱠᱚ ᱟᱠᱷᱨᱤᱧᱟ ᱾
ᱦᱩᱸ ᱾
ᱠᱤᱞᱳ ᱟᱱᱟᱜ ᱫᱚ ᱠᱷᱩᱵ ᱠᱚᱢ ᱠᱚᱱᱴᱳᱞ ᱜᱮ ᱡᱟ ᱪᱟᱞᱟᱜᱼᱟ ᱾
ᱦᱩᱸᱻ ᱥᱩᱨ ᱠᱚᱨᱮ ᱜᱮ ᱢᱤᱞ ᱠᱚᱬ ᱠᱚ ᱢᱮᱱᱟᱜᱼᱟ ᱥᱮ
ᱢᱮᱱᱟᱜᱼᱟ ᱵᱟ ᱵᱟᱨ ᱯᱮ ᱠᱤᱞᱳᱢᱤᱴᱟᱨ ᱥᱟᱺᱜᱤᱧ ᱨᱮ ᱾ ᱟᱨ ᱟᱹᱵᱤᱱ ᱥᱮᱫ ᱫᱚ ᱛᱤᱱᱟᱹᱜ ᱥᱟᱺᱜᱤᱧ ᱨᱮ ᱢᱤᱞ ᱠᱚ?
ᱟᱞᱮ ᱥᱮᱱ ᱦᱚᱸ ᱢᱤᱞ ᱠᱚᱫᱚ ᱵᱟᱹᱱᱩᱜ ᱟᱠᱟᱫᱟ ᱢᱟᱱᱮ ᱟᱹᱰᱤ ᱵᱟᱡᱟᱨ ᱥᱮᱫ ᱨᱮᱜᱮ ᱾
ᱵᱟᱡᱟᱨ ᱥᱮᱫ ᱨᱮᱜᱮ ᱥᱟᱺᱜᱤᱧ ᱜᱮᱭᱟ, ᱛᱟᱦᱚᱞᱮ ᱤᱭᱟᱹ ᱟᱵᱤᱱᱟᱜ ᱚᱱᱛᱮ ᱫᱚ ᱚᱱᱟ ᱮᱸ ᱥᱴᱮᱥᱚᱱ ᱠᱚ ᱛᱤᱱ ᱥᱟᱺᱜᱤᱧ ᱢᱮᱱᱟᱜᱼᱟ᱾ ᱵᱟᱥᱴᱮᱱᱰ ᱠᱚ ᱛᱤᱱ ᱥᱟᱺᱜᱤᱧᱟ ᱢᱟᱱᱮ ᱪᱟᱞᱟ, ᱪᱟᱞᱟ ᱨᱮᱱᱟᱜ
ᱡᱷᱚᱛᱚ ᱚᱱᱟ ᱠᱚᱼᱫᱚ ᱵᱟᱥ ᱥᱴᱮᱱᱰᱸ ᱨᱮᱞᱳᱭᱮ ᱥᱴᱮᱥᱚᱱ ᱥᱚᱢᱟᱱ ᱦᱟᱱᱮ ᱵᱟᱨᱚ ᱛᱮᱨᱚ ᱠᱤᱞᱳᱢᱤᱴᱟᱨ ᱪᱟᱞᱟ-ᱜ ᱦᱩᱭᱩᱜᱼᱟ ᱾ ᱟᱫᱚ ᱤᱱᱟ ᱚᱸᱰᱮ ᱥᱮᱱᱚ-ᱜ ᱞᱟᱹᱜᱤᱫ, ᱱᱩᱠᱩ ᱫᱚ ᱚᱴᱳ ᱴᱮᱢᱯᱩ ᱠᱚ ᱪᱟᱞᱟ-ᱜ ᱜᱮᱭᱟ ᱾ᱵᱟᱥ ᱢᱤᱫᱴᱟᱹᱝ ᱟᱨ ᱚᱱᱟ ᱯᱮᱠᱟᱯ ᱵᱷᱽᱮᱱ ᱠᱚ, ᱚᱱᱟ ᱪᱮᱫ ᱤᱭᱟᱹ ᱠᱚᱼᱠᱚ ᱵᱷᱽᱟᱲᱟ ᱜᱟᱹᱰᱤ ᱠᱚ-ᱠᱚ ᱪᱟᱞᱟᱜᱼᱟ ᱾ ᱱᱚᱛᱮ ᱠᱷᱚᱱᱟᱜ ᱩᱸ ᱢᱟ ᱮᱱᱠᱷᱟᱱ ᱟᱭᱢᱟ ᱥᱟᱨᱦᱟᱹᱣ, ᱠᱟᱛᱷᱟ ᱨᱮᱱ